ᱳ ᱦᱮᱞᱳ
ᱦᱮᱸ ᱜᱚᱝᱠᱮ ᱡᱚᱦᱟᱨ ᱜᱮ᱾
ᱦᱳᱭ ᱡᱚᱦᱟᱨ ᱜᱮ᱾ ᱮᱦ ᱪᱮᱫ ᱞᱮᱠᱟ ᱪᱮᱫ ᱠᱚ ᱪᱤᱠᱟᱹ ᱵᱟᱲᱟᱭᱮᱜ ᱠᱟᱱᱟ?
ᱚᱲᱟᱜ ᱨᱮ ᱜᱮ ᱱᱤᱭᱟᱹ ᱦᱟᱹᱵᱤᱡ ᱫᱚ᱾
ᱚᱜ ᱛᱚ ᱵᱮᱥ ᱵᱟᱲᱟ ᱜᱮᱭᱟ ᱯᱮ?
ᱦᱮᱸ ᱵᱮᱥ ᱵᱟᱲᱟ ᱜᱮ, ᱟᱹᱵᱤᱱ ᱜᱮ ᱚᱠᱟ ᱞᱮᱠᱟ?
ᱦᱳᱭ ᱟᱹᱞᱤᱧ ᱦᱚᱸ ᱱᱟᱯᱟᱭ ᱜᱮ ᱥᱟᱣᱛᱮ ᱚᱲᱟᱜ ᱨᱮᱱ ᱡᱚᱛᱚ ᱠᱚ ᱜᱮ ᱱᱟᱯᱟᱭ ᱜᱮᱭᱟ ᱠᱚ᱾ ᱟᱜ ᱟᱪᱪᱷᱟ ᱜᱚᱝᱠᱮ ᱱᱤᱛᱳᱜ ᱟᱜ ᱡᱚᱢ ᱵᱟᱲᱟ ᱠᱚ ᱦᱩᱭᱱᱟ ᱥᱮ ᱵᱟᱝ-ᱟ?
ᱟᱪᱪᱷᱟ ᱵᱮᱥ ᱱᱟᱯᱟᱭ ᱜᱮ᱾ ᱦᱳᱭ ᱟᱹᱞᱤᱧᱟᱜ ᱦᱚᱸ ᱡᱚᱢ ᱵᱟᱲᱟ ᱠᱚᱫᱚ ᱦᱩᱭ ᱠᱟᱱ ᱜᱮᱭᱟ ᱟᱜ ᱡᱤᱨᱟᱹᱣ ᱵᱟᱲᱟ ᱦᱩᱭᱠᱟᱱᱟ ᱱᱤᱛᱳᱜ ᱫᱚ ᱦᱟᱸᱜ᱾
ᱳᱷ ᱦᱳᱭ ᱟᱫᱚ ᱚᱠᱛᱚ ᱠᱚᱦᱚᱸ ᱛᱚ ᱟᱹᱰᱤ ᱟᱭᱢᱟ ᱪᱟᱞᱟᱣᱱᱟ᱾
ᱦᱩᱸ ᱟᱪᱪᱷᱟ ᱜᱚᱝᱠᱮ ᱟᱯᱮ ᱥᱮᱫ ᱫᱚ ᱪᱤᱠᱟ ᱫᱟᱜ ᱡᱟᱹᱲᱤᱭᱮᱫᱟᱭ?
ᱫᱟᱜ ᱡᱟᱹᱲᱤ ᱫᱚ ᱦᱟᱸᱜ ᱛᱮᱦᱮᱧ ᱫᱚ ᱵᱟᱝ ᱮ ᱡᱟᱹᱲᱤᱭᱮᱜ-ᱟ ᱢᱮᱱᱠᱷᱟᱱ ᱡᱟᱦᱟᱸ ᱵᱚᱨᱥᱟ ᱪᱟᱥ ᱠᱟᱹᱢᱤ ᱞᱟᱹᱜᱤᱫ ᱡᱟᱦᱟᱸ ᱵᱚᱨᱥᱟ ᱚᱱᱟ ᱫᱚ ᱵᱷᱟᱜᱤ ᱜᱮ ᱡᱟᱹᱲᱤᱭ ᱠᱟᱜ ᱟᱭ᱾
ᱟᱪᱪᱷᱟ ᱛᱟᱦᱞᱮ ᱪᱟᱥ ᱠᱚ ᱛᱤᱱᱟᱹᱜ ᱴᱟ ᱯᱮ ᱤᱫᱤᱣ ᱠᱟᱫᱟ ᱞᱟᱦᱟ ᱥᱮᱫ ᱫᱚ?
ᱪᱟᱥ ᱠᱚᱫᱚ ᱯᱨᱟᱭ ᱪᱟᱵᱟ ᱞᱮᱠᱟ᱾ ᱟᱹᱵᱤᱱ ᱥᱮᱜ ᱜᱮ ᱚᱠᱟ ᱞᱮᱠᱟ ᱟᱫᱚ ᱪᱟᱥ ᱫᱚ?
ᱦᱳᱭ ᱜᱚᱝᱠᱮ ᱟᱞᱮ ᱥᱮᱫ ᱫᱚ ᱦᱟᱸᱜ ᱟᱹᱰᱤᱴᱟᱜ ᱜᱮ ᱦᱟᱸᱜ ᱛᱟᱭᱚᱢ ᱨᱮ ᱢᱮᱱᱟᱜ ᱞᱮᱭᱟ᱾ ᱦᱮᱸ ᱟᱫᱚ ᱦᱟᱸᱜ ᱫᱟᱜ ᱦᱚᱸ ᱵᱟᱭ ᱫᱟᱜ ᱡᱟᱹᱲᱤ ᱠᱟᱫᱟᱭ ᱞᱟᱦᱟᱛᱮ ᱠᱷᱚᱱ ᱜᱮ, ᱟᱨ ᱛᱚᱞᱟ ᱠᱚᱦᱚᱸ ᱦᱩᱭ ᱠᱟᱱ ᱜᱮᱭᱟ ᱢᱮᱝᱠᱷᱟᱱ ᱫᱟᱜ ᱡᱟᱹᱲᱤ ᱠᱷᱟᱹᱛᱤᱨ ᱛᱮ ᱵᱟᱝ ᱠᱷᱟᱹᱛᱤᱨ ᱛᱮ ᱟᱨᱠᱤ ᱡᱮᱢᱚᱱ ᱨᱚᱦᱚᱭ ᱵᱟᱞᱮ ᱫᱟᱲᱮᱣ ᱠᱟᱫᱟ ᱟᱨᱠᱤ ᱦᱟᱸᱜ᱾
ᱟᱪᱪᱷᱟ ᱟᱪᱪᱷᱟ ᱟᱞᱮᱥᱮᱫ ᱫᱚ ᱱᱤᱭᱟᱹ ᱥᱮᱨᱢᱟ ᱫᱚ ᱵᱷᱟᱜᱤ ᱜᱮ ᱡᱟᱹᱲᱤ ᱠᱮᱜ-ᱟᱭ ᱛᱚ᱾
ᱩᱦ ᱚᱱᱟ ᱠᱷᱟᱹᱛᱤᱨ ᱟᱹᱰᱤ ᱜᱮᱞᱮ ᱟᱨᱠᱤ ᱛᱟᱭᱚᱢ ᱟᱠᱟᱱᱟ᱾
ᱚ ᱟᱫᱚ ᱦᱟᱸᱜ ᱛᱟᱸᱜᱤᱭᱟᱜ ᱠᱷᱟᱡ ᱫᱚ ᱡᱟ ᱫᱟᱜ ᱫᱚᱭ ᱡᱟᱹᱲᱤᱭᱟ ᱥᱮ ᱵᱟᱝ ᱯᱟᱞᱮ ᱟᱫᱚ ᱱᱮᱛᱟᱨ ᱡᱟᱹᱲᱤ ᱫᱚ ᱮᱱᱛᱮᱫ ᱡᱟᱭᱜᱟ ᱡᱟᱭᱜᱟᱭ ᱡᱟᱹᱲᱤᱭᱮ-ᱟ᱾
ᱦᱩᱸ ᱦᱩᱸ ᱦᱩᱸ ᱥᱟᱹᱨᱤ ᱜᱮ ᱟᱫᱚ ᱞᱟᱦᱟᱛᱮ ᱞᱮᱠᱟ ᱫᱚ ᱚᱝᱠᱟ ᱫᱚ ᱟᱹᱰᱤ ᱦᱚᱸ ᱵᱟᱝ ᱧᱮᱞᱚᱜ
ᱦᱳᱭ ᱥᱮᱫᱟᱭ ᱞᱮᱠᱟ ᱡᱮ ᱢᱤᱫ ᱥᱚᱢᱟᱱ ᱛᱮ ᱜᱚᱴᱟᱭ ᱡᱟᱹᱲᱤᱭᱟ ᱚᱝᱠᱟ ᱫᱚ ᱵᱟᱝ ᱟᱸᱧᱮᱞᱚᱜ ᱠᱟᱱᱟ᱾
ᱦᱩᱸ
ᱟᱫᱚ ᱱᱤᱭᱟᱹ ᱥᱮᱨᱢᱟ ᱫᱚ ᱟᱨᱦᱚᱸ ᱡᱟᱹᱲᱤ ᱫᱚ ᱠᱚᱢ ᱜᱮᱭᱟ ᱥᱮ ᱪᱮᱫ ᱠᱚ ᱞᱟᱹᱭᱮᱜ-ᱟ ᱠᱷᱚᱵᱚᱨ ᱨᱮ᱾
ᱠᱷᱚᱵᱚᱨ ᱨᱮ ᱢᱟ ᱵᱟᱲᱟᱭ ᱠᱟᱱᱟ ᱠᱤ ᱱᱚᱣᱟ ᱥᱮᱯᱴᱮᱢᱵᱚᱨ ᱚᱵᱫᱤ ᱫᱚ ᱦᱟ ᱵᱟᱭ ᱫᱟᱜᱟᱭ ᱛᱟᱦᱮᱫ ᱟᱨᱠᱤ ᱚᱱᱠᱟ ᱜᱮ ᱟᱨᱠᱤ ᱦᱟᱸᱜ ᱟᱫᱚ᱾ ᱚᱱᱟ ᱜᱮ ᱦᱟᱸᱜ ᱪᱤᱠᱟᱜ ᱠᱟᱱᱟ ᱟᱹᱰᱤ ᱜᱮ᱾
ᱚᱱᱟ ᱜᱮᱛᱚ, ᱟᱫᱚ ᱜᱚᱢᱠᱮ ᱛᱟᱦᱚᱞᱮ ᱱᱤᱭᱟᱹ ᱜᱷᱟᱹᱲᱤᱡ ᱫᱚ ᱪᱮᱫ ᱵᱤᱱ ᱪᱤᱠᱟᱹᱭᱟ᱾
ᱪᱤᱠᱟᱹ ᱦᱚᱸ ᱵᱟᱝ-ᱟ ᱜᱚᱝᱠᱮ ᱱᱤᱛ ᱦᱟ. ᱨᱤᱡ ᱫᱚ ᱚᱲᱟᱜ ᱠᱚᱨᱮ ᱜᱮ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ, ᱜᱤᱛᱤᱡ ᱵᱟᱲᱟ ᱦᱩᱭ ᱟᱠᱟᱱᱟ᱾ ᱦ
ᱟᱫᱚ ᱪᱮᱫ ᱜᱮ ᱟᱫᱚ ᱱᱚᱜᱼᱚᱭ ᱪᱟᱥ ᱠᱟᱹᱢᱤ ᱠᱚ ᱟᱹ ᱵᱤᱱ ᱮᱛᱚᱦᱚᱵᱟᱛᱚ ᱟᱫᱚ ᱪᱮᱫ ᱫᱚ᱾
ᱦᱳᱭ ᱦᱳᱭ᱾
ᱟᱪᱪᱷᱟ ᱜᱚᱝᱠᱮ ᱟᱯᱮ ᱫᱚ ᱥᱮᱨᱢᱟ ᱨᱮ ᱛᱤᱱ ᱫᱷᱟᱣ ᱜᱮ ᱯᱮ ᱪᱟᱥ ᱜᱮᱭᱟ᱾
ᱟᱞᱮ ᱥᱮᱨᱢᱟ ᱨᱮᱫᱚ ᱦᱟᱸᱜ ᱦᱩᱲᱩ ᱫᱚ ᱦᱟᱸᱜ ᱱᱤᱭᱟᱹ ᱵᱚᱨᱥᱟ ᱨᱮᱜᱮ᱾ ᱟᱨ ᱫᱷᱚᱨᱚᱱ ᱦᱩᱲᱩ ᱫᱚ ᱚᱱᱠᱟ ᱫᱚ ᱵᱟᱝᱞᱮ ᱪᱟᱥᱟ ᱟᱞᱮ ᱫᱚ᱾
ᱦᱩᱸ
ᱟᱫᱚ ᱦᱳᱲᱳ ᱵᱟᱫ ᱛᱮᱫᱚ ᱮᱴᱟᱜ ᱠᱚ ᱪᱟᱥ ᱠᱚ ᱦᱩᱭᱩᱜ ᱜᱮᱭᱟ, ᱥᱚᱵᱽᱡᱤ ᱠᱚ ᱟᱨᱚ ᱥᱟᱶᱛᱮ ᱟᱹᱞᱩ ᱠᱚᱦᱚᱸ᱾
ᱦᱮᱸ ᱟᱪᱪᱷᱟ ᱚᱱᱮ ᱡᱟᱸᱦᱟᱸ ᱥᱚᱵᱡᱤ ᱠᱚᱯᱮ ᱪᱟᱥ ᱜᱮᱭᱟ, ᱚᱱᱟ ᱠᱚᱫᱚ ᱚᱲᱟᱜ ᱨᱮ ᱞᱟᱹᱜᱤᱫ ᱜᱮ ᱥᱮ ᱟᱨᱦᱚᱸ ᱱᱚᱝᱠᱟ ᱵᱟᱡᱟᱨ ᱠᱚᱨᱮ ᱯᱮ ᱟᱹᱠᱷᱨᱤᱧ ᱜᱮᱭᱟ᱾
ᱵᱟᱝ ᱜᱮ ᱵᱟᱡᱟᱨ ᱟᱹᱠᱷᱨᱤᱧ ᱚᱲᱟᱜ ᱞᱟᱹᱜᱤᱫ ᱫᱚ ᱮᱱᱦᱚᱸ ᱟᱞᱮ ᱥᱮᱫ ᱫᱚ ᱚᱱᱠᱟᱜᱮ ᱦᱚᱲᱟᱜ ᱢᱚᱱᱮ ᱛᱮᱭᱟᱨ ᱟᱠᱟᱱᱟ ᱡᱮ ᱥᱚᱵᱡᱤ ᱪᱟᱥ ᱦᱩᱭᱩᱜᱼᱟ ᱵᱟᱡᱟᱨ ᱟᱹᱠᱷᱨᱤᱧ ᱞᱟᱹᱜᱤᱫ᱾
ᱦᱮᱸ ᱟᱫᱚ ᱚᱱᱟ ᱠᱷᱚᱱ ᱢᱟ ᱠᱤᱪᱷᱩ ᱚᱲᱟᱜ ᱨᱮ ᱡᱚᱢ ᱢᱟ ᱜᱟᱱᱚᱜ ᱜᱮᱭᱟ ᱦᱮᱸ ᱥᱮ ᱵᱟᱝ᱾
ᱦᱮᱸ ᱚᱵᱚᱥᱥᱳᱭ ᱟᱫᱚ, ᱦᱳᱭ᱾ ᱠᱚ ᱥᱚᱵᱽᱡᱤ ᱪᱟᱥᱚᱜ ᱠᱟᱱᱟ ᱢᱟᱱᱮ ᱚᱲᱟᱜ ᱨᱮ ᱡᱚᱢ ᱫᱚ ᱜᱟᱱᱚᱜ ᱜᱮᱭᱟ ᱢᱮᱱᱠᱷᱟᱱ ᱟᱞᱮᱭᱟᱜ ᱫᱚ᱾ ᱢᱮᱱ ᱦᱩᱫᱤᱥ ᱛᱟᱞᱮ ᱫᱚ ᱡᱮ ᱵᱟᱡᱟᱨ ᱨᱮ ᱟᱠᱷᱨᱤᱧ ᱦᱩᱭᱩᱜᱼᱟ᱾
ᱦᱚᱸ ᱱᱟᱯᱟᱭ ᱜᱮᱭᱟ᱾ ᱟᱪᱪᱷᱟ ᱜᱚᱝᱠᱮ ᱛᱟᱦᱚᱞᱮ ᱟᱯᱮ ᱥᱮᱫ ᱡᱟᱸᱦᱟᱸ ᱮ ᱟᱞᱮ ᱥᱮᱫ ᱫᱚ ᱦᱟᱸᱜ ᱚᱱᱠᱟ ᱫᱚ ᱵᱟᱞᱮ ᱪᱟᱥ ᱜᱮᱭᱟ ᱟᱞᱮ ᱫᱚ, ᱟᱞᱮ ᱫᱚ ᱚᱲᱟᱜ ᱨᱮ ᱡᱚᱢ ᱵᱟᱲᱟ ᱞᱟᱹᱜᱤᱫ ᱜᱮ᱾ ᱱᱤᱛᱚᱜ ᱡᱮᱢᱚᱱ ᱞᱮ ᱪᱟᱥ ᱟᱠᱟᱫ ᱜᱮᱭᱟ ᱡᱮᱢᱚᱱ ᱜᱷᱟᱝᱨᱟ, ᱵᱷᱤᱱᱰᱤ ᱛᱟᱯᱚᱨ ᱠᱟᱞᱞᱟ ᱦᱮᱸ᱾ ᱯᱟᱴ ᱟᱲᱟᱜ ᱠᱚ ᱥᱟᱶᱛᱮ ᱥᱟᱹᱨᱩ ᱟᱨ ᱡᱚᱱᱰᱨᱟ ᱮᱢᱟᱱ᱾ ᱱᱤᱛᱚᱜ ᱫᱚᱞᱮ ᱪᱟᱥ ᱠᱟᱫᱟ, ᱟᱫᱚ ᱟᱨ ᱨᱮᱭᱟᱲ ᱚᱠᱛᱚ ᱫᱚ ᱟᱹᱞᱩ ᱞᱮ ᱪᱟᱥ ᱜᱮᱭᱟ ᱛᱟᱨᱯᱚᱨ ᱵᱤᱞᱟᱛᱤ ᱥᱟᱶᱛᱮ ᱟᱨ ᱡᱮᱢᱚᱱ ᱠᱚ ᱢᱮᱛᱟᱜ ᱠᱟᱱᱟ ᱫᱷᱩᱱᱭᱟᱹ ᱯᱟᱞᱚᱱ ᱟᱲᱟᱜ᱾ ᱢᱟᱹᱨᱤᱪ ᱠᱚ ᱯᱷᱩᱞ ᱠᱚᱯᱤ, ᱵᱟᱸᱫᱷᱟ ᱠᱚᱯᱤ, ᱱᱚᱣᱟ ᱫᱚ ᱠᱟᱹᱴᱤᱡ ᱠᱟᱹᱴᱤᱡ ᱟᱨᱠᱤ ᱦᱮᱸ, ᱱᱚᱣᱟ ᱫᱚ ᱚᱲᱟᱜ ᱨᱮ ᱥᱩᱱᱩᱝ ᱡᱚᱢ ᱞᱟᱹᱜᱤᱫ ᱜᱮ ᱟᱨᱠᱤ ᱫᱚ ᱦᱟᱸᱜ᱾
ᱦᱳᱭ ᱟᱫᱚ ᱪᱮᱫᱟᱜ ᱜᱚᱝᱠᱮ ᱟᱯᱮ ᱥᱮᱫ ᱫᱚ ᱚᱱᱠᱟ ᱢᱟᱱᱮ ᱵᱟᱝ ᱜᱟᱱᱚᱜ ᱛᱮ᱾ ᱪᱟᱥ ᱡᱮ ᱱᱚᱝᱠᱟ ᱵᱟᱡᱟᱨ ᱤᱫᱤ ᱞᱮᱠᱟ᱾
ᱦᱳᱭ ᱜᱚᱝᱠᱮ ᱟᱫᱚ ᱦᱟᱸᱜ ᱟᱞᱮ ᱥᱮᱫ ᱫᱚ ᱚᱱᱠᱟ ᱫᱟᱜ ᱨᱮᱱᱟᱜ ᱥᱩᱡᱳᱜᱽ ᱥᱩᱵᱤᱫᱷᱟ ᱵᱟᱹᱱᱩᱜᱼᱟ ᱟᱨᱠᱤ᱾ ᱦᱮᱸ ᱪᱟᱥ ᱨᱮ, ᱚᱱᱟ ᱠᱷᱟᱹᱛᱤᱨ ᱜᱮ ᱟᱞᱮ ᱮᱴᱠᱮ ᱴᱚᱬᱮ ᱠᱟᱱᱟ ᱟᱨ ᱵᱟᱝᱠᱷᱟᱱ ᱚᱱᱠᱟ ᱡᱩᱫᱤ᱾ ᱮ ᱫᱟᱜ ᱨᱮᱱᱟᱜ ᱥᱳᱥ ᱠᱚ ᱛᱟᱦᱮᱸ ᱠᱚᱜ ᱛᱟᱞᱮᱭᱟ ᱟᱨ ᱚᱵᱚᱥᱥᱳᱭ ᱞᱮ ᱪᱟᱥ ᱠᱮᱜᱮᱭᱟ᱾ ᱦᱮᱸ ᱟᱫᱚ ᱦᱟᱸᱜ ᱚᱱᱟ ᱜᱮᱞᱮ ᱟᱹᱰᱤ ᱜᱮᱞᱮ ᱤᱭᱟᱹᱜ ᱜᱮᱭᱟ ᱟᱨᱠᱤ᱾
ᱟᱫᱚ ᱜᱚᱝᱠᱮ᱾ ᱡᱮ ᱞᱟ. ᱭᱮᱧ ᱫᱟᱜ ᱨᱮᱱᱟᱜ ᱥᱳᱨᱥ ᱞᱮᱠᱟ ᱛᱮᱫᱚ ᱛᱟᱦᱚᱞᱮ ᱡᱟᱸᱦᱟᱸ ᱴᱤᱭᱩᱵᱭᱮᱞ ᱠᱚ ᱦᱩᱭᱩᱜ ᱫᱚ᱾ ᱚᱱᱟ ᱠᱚᱫᱚ ᱵᱮᱵᱚᱥᱛᱟ ᱵᱟᱹᱱᱩᱜ ᱛᱮ᱾
ᱦᱮᱸ ᱚᱱᱟ ᱫᱚ ᱦᱟᱸᱜ ᱚᱱᱟ ᱟᱹᱛᱩ ᱠᱚᱨᱮ ᱜᱮ ᱢᱮᱱᱟᱜᱼᱟ ᱟᱨᱠᱤ᱾
ᱟᱪᱪᱷᱟ ᱟᱪᱪᱷᱟ ᱟᱞᱮ ᱥᱮᱫ ᱫᱚ ᱱᱚᱝᱠᱟ ᱪᱟᱥ ᱞᱟᱹᱜᱤᱫ ᱦᱚᱸ ᱴᱤᱭᱩᱵᱳᱭᱮᱞ ᱠᱚ ᱵᱮᱱᱟᱣ ᱟᱠᱟᱱᱟ᱾
ᱠᱚᱨᱮ ᱵᱟᱝ ᱠᱷᱮᱛ ᱠᱚᱨᱮ᱾
ᱦᱳᱭ ᱠᱷᱮᱛ ᱠᱚᱨᱮ, ᱚᱠᱚᱭ ᱫᱚ ᱟᱭᱟᱜ ᱯᱨᱟᱭᱵᱷᱮᱴ ᱛᱚ ᱥᱚᱨᱠᱟᱨ ᱯᱟᱣᱴᱟ ᱠᱷᱚᱱ ᱫᱚ ᱢᱤᱫ ᱵᱟᱨ ᱦᱚᱸ ᱧᱟᱢ ᱟᱠᱟᱱᱟ
ᱦᱮᱸ ᱦᱮᱸ ᱟᱫᱚ ᱦᱟᱸᱜ ᱚᱱᱠᱟ ᱵᱷᱟᱵ ᱛᱮᱫᱚ ᱟᱞᱮ ᱥᱮᱫ ᱫᱚ ᱵᱟᱹᱱᱩᱜᱼᱟ ᱟᱨᱠᱤ ᱚᱱᱠᱟ ᱡᱩᱫᱤ ᱛᱟᱦᱮᱸ ᱠᱚᱜ ᱠᱷᱟᱱ ᱜᱚᱝᱠᱮ ᱡᱚᱛᱚ ᱦᱚᱲ ᱠᱚ ᱪᱟᱥ ᱠᱮᱭᱟ ᱢᱚᱸᱡᱽ ᱜᱮᱭᱟ ᱥᱮ ᱵᱟᱝ
ᱦᱮᱸ ᱢᱚᱡᱽ ᱜᱮ ᱱᱟᱯᱟᱭ ᱠᱚᱜ ᱜᱮᱭᱟ ᱱᱚᱜᱼᱚᱭ ᱪᱟᱥ ᱟᱵᱟᱫ ᱠᱚᱦᱚᱸ ᱵᱷᱟᱜᱮ ᱜᱮ ᱛᱟᱞᱟᱣ ᱠᱚᱜᱼᱟ ᱟᱨ ᱛᱚ ᱟᱭ ᱩᱯᱟᱨᱡᱚᱱ ᱠᱚᱦᱚᱸ ᱦᱳᱭ ᱠᱚᱜ ᱜᱮᱭᱟ।
ᱟᱭ ᱩᱯᱟᱨᱡᱚᱱ ᱦᱳᱭ ᱠᱚᱜᱼᱟ ᱥᱟᱶᱛᱮ ᱡᱟᱦᱟᱸᱼᱼ ᱟᱨ ᱡᱚᱫᱤ ᱱᱚᱝᱠᱟ ᱡᱟᱦᱟᱸ ᱥᱮᱨᱢᱟ ᱦᱚᱭᱛᱳ ᱵᱟᱭ ᱫᱟᱜ ᱡᱟᱹᱲᱤ ᱞᱮᱫᱟ ᱪᱟᱥ ᱠᱷᱮᱛᱨᱮ ᱨᱮᱦᱚᱸ ᱛᱚ ᱚᱸᱰᱮ ᱠᱷᱚᱱᱟᱜ ᱫᱟᱣ ᱦᱟᱛᱟᱣ ᱠᱮᱭᱟ ᱡᱩᱫᱤ ᱥᱚᱨᱠᱟᱨ ᱠᱷᱚᱱ ᱮᱢ ᱠᱚᱜ ᱠᱚ ᱟ ᱚᱸᱰᱮ ᱠᱷᱚᱡ ᱠᱟᱹᱴᱤᱡ ᱮ ᱯᱚᱭᱥᱟ ᱥᱟᱵᱚᱱ ᱴᱮᱠᱥ ᱠᱚᱢ ᱮᱢ ᱠᱮᱭᱟ ᱦᱮᱸ ᱥᱮ ᱵᱟᱝ
ᱦᱳᱭ ᱴᱷᱤᱠ ᱴᱷᱤᱠ
ᱱᱚᱝᱠᱟ ᱛᱟᱞᱟ ᱛᱮᱦᱚᱸ ᱪᱟᱥ ᱫᱚ ᱦᱳᱭ ᱠᱚᱜ ᱜᱮᱭᱟ ᱟᱫᱚ ᱦᱟᱸᱜ ᱚᱱᱟ ᱠᱚ ᱵᱟᱹᱱᱩᱜ ᱠᱷᱟᱹᱛᱤᱨ ᱛᱮ ᱟᱞᱮᱫᱚ ᱯᱩᱨᱟᱹ ᱵᱤᱨ ᱫᱤᱥᱚᱢ ᱥᱮ ᱟᱨᱠᱤ ᱪᱮᱛᱟᱱ ᱞᱟᱛᱟᱨ ᱠᱷᱮᱛ ᱛᱟᱞᱮ ᱢᱤᱫ ᱞᱮᱵᱮᱞ ᱮᱨᱤᱭᱟ ᱦᱚᱸ ᱵᱟᱝ ᱠᱟᱱᱟ ᱟᱨᱠᱤ ᱚᱱᱮ ᱚᱱᱟ ᱠᱷᱟᱹᱛᱤᱨ ᱠᱷᱟᱹᱛᱤᱨ ᱜᱮ ᱦᱟᱸᱜ ᱫᱟᱜ ᱠᱷᱟᱱ ᱫᱚᱢᱮ ᱫᱟᱜᱟᱭ ᱟᱨ ᱵᱟᱝᱠᱷᱟᱱ ᱵᱟᱭ ᱫᱟᱜᱟᱭ ᱦᱮᱸ
ᱵᱤᱨ ᱫᱤᱥᱚᱢ ᱟᱞᱮᱦᱚᱸ ᱵᱤᱨ ᱫᱤᱥᱚᱢ ᱜᱮ ᱢᱮᱱᱠᱷᱟᱱ ᱟᱞᱮ ᱫᱚᱞᱮ ᱥᱚᱢᱟᱱ ᱜᱮᱭᱟ
ᱟᱪᱪᱷᱟ ᱟᱪᱪᱷᱟ ᱟᱪᱷᱟ ᱟᱞᱮ ᱫᱚ ᱦᱟᱸᱜ ᱚᱱᱠᱟ ᱴᱩᱰᱟᱝ ᱴᱟᱺᱰᱤ ᱟᱨᱠᱤ ᱡᱮᱢᱚᱱ ᱠᱚ ᱢᱮᱛᱟᱜᱼᱟ ᱟ ᱩᱥᱩᱞ ᱫᱟᱲᱟᱱ ᱚᱱᱠᱟ ᱚᱛ ᱠᱟᱱ ᱛᱟᱞᱮᱭᱟ ᱟᱞᱮ ᱥᱮᱫ ᱦᱟᱸᱜ ᱱᱟᱥᱮᱱᱟᱜ ᱥᱟᱺᱜᱤᱧ ᱵᱮᱱ ᱪᱟᱞᱟᱜ ᱠᱷᱟᱱ ᱫᱚ ᱩᱥᱩᱞ ᱦᱮᱸ ᱦᱮᱸ ᱦᱮᱸ ᱟᱨᱦᱚᱸ ᱚᱱᱠᱟ ᱠᱷᱟᱸᱡᱚ ᱵᱮᱱ ᱧᱟᱢᱟ ᱟᱨᱚ ᱵᱮᱱ ᱨᱟᱠᱟᱵᱼᱟ ᱟᱨᱠᱤ ᱚᱱᱠᱟ ᱡᱟᱭᱜᱟ ᱠᱟᱱᱟ
ᱦᱮᱸ ᱛᱟᱦᱚᱞᱮ ᱵᱩᱨᱩ ᱫᱤᱥᱚᱢ ᱜᱮᱛᱚ
ᱦᱮᱸ ᱵᱩᱨᱩ ᱫᱤᱥᱚᱢ ᱜᱮ ᱵᱩᱨᱩ ᱚᱵᱼᱼ
ᱚᱦᱚ ᱟᱪᱪᱷᱟ ᱟᱪᱪᱷᱟ ᱛᱟᱞᱦᱮ ᱚᱱᱛᱮ ᱫᱚ ᱦᱮᱸ ᱛᱚ ᱟᱫᱚ ᱯᱨᱚᱵᱽᱞᱮᱢ ᱠᱚᱫᱚᱞᱤᱧ ᱵᱟᱲᱟᱭ ᱜᱮᱭᱟ ᱡᱮ ᱱᱚᱝᱠᱟ ᱫᱟᱜ ᱡᱟᱹᱲᱤ ᱦᱚᱸ ᱯᱨᱚᱵᱽᱞᱮᱢ ᱛᱟᱦᱮᱱᱟ ᱟᱨ ᱪᱟᱥ ᱟᱵᱟᱫ ᱠᱚᱦᱚᱸ ᱛᱚ ᱟᱫᱚ ᱚᱱᱠᱟ ᱥᱚᱢᱟᱱ ᱚᱛ ᱠᱷᱟᱱ ᱫᱚ ᱵᱮᱥ ᱱᱟᱯᱟᱭ ᱧᱚᱜ ᱮᱢ ᱪᱟᱥᱟ ᱟᱫᱚ ᱥᱚᱢᱟᱱ ᱦᱟᱥᱟ ᱵᱟᱝᱠᱷᱟᱱ ᱛᱚ ᱫᱟᱜ ᱨᱮᱱᱟᱜ ᱫᱚ ᱯᱨᱚᱵᱞᱮᱢ ᱫᱚ ᱦᱳᱭᱳᱜ ᱜᱮᱭᱟ ᱦᱮᱞᱳ ᱦᱮᱞᱳ